ᱟᱸᱫᱚᱝᱠᱮ ᱞᱟᱹᱭ ᱵᱤᱱ?
ᱦᱟᱸ ᱱᱚᱣᱟ ᱴᱟᱝ ᱫᱚ ᱟᱸᱡᱚᱢᱚᱜ ᱠᱟᱱᱟ ᱥᱮ ᱵᱟᱝ?
ᱦᱮᱸ ᱜᱚᱝᱠᱮ ᱟᱸᱡᱚᱢᱚᱜ ᱠᱟᱱᱟ ᱨᱚᱲ ᱟᱸᱡᱚᱢᱚᱜ ᱠᱟᱱᱟ᱾
ᱚᱻ ᱛᱟᱦᱚᱞᱮ ᱜᱚᱝᱠᱮ ᱪᱮᱫ ᱠᱚᱵᱤᱱ ᱪᱤᱠᱟᱹᱭ ᱫᱟ?
ᱜᱚᱝᱠᱮ ᱱᱚᱜᱼᱚᱭ ᱛᱚ ᱜᱚᱝᱠᱮ ᱡᱚᱢ ᱵᱟᱲᱟ ᱠᱟᱛᱮ ᱠᱟᱹᱴᱤᱡ ᱜᱤᱛᱤᱡ ᱦᱩ ᱟᱠᱟᱱᱟ ᱵᱩᱡ ᱫᱟᱵᱤᱱ᱾
ᱚᱻ ᱠᱟᱹᱢᱤ ᱵᱟᱲᱟ ᱠᱚᱫᱚ ᱪᱮᱫ ᱠᱚ ᱦᱩᱭᱩᱜ ᱠᱟᱱᱟ?
ᱠᱟᱹᱢᱤ ᱵᱟᱲᱟ ᱠᱚᱫᱚ ᱟᱵᱤᱱ ᱛᱚᱵᱤᱱ ᱵᱟᱰᱟᱭ ᱜᱮᱭᱟ ᱜᱚᱢᱠᱮ ᱟᱹᱞᱤᱧ ᱫᱚ ᱪᱟᱥᱼᱵᱟᱥ ᱦᱚᱲ ᱠᱟᱱᱟᱞᱤᱧ ᱥᱮ᱾ ᱮᱵᱟᱨ ᱟ ᱠᱟᱹᱢᱤ ᱵᱟᱲᱟ ᱠᱚᱫᱚ ᱟᱹᱞᱤᱧᱟᱜ ᱫᱚᱼᱼ ᱪᱟᱥᱵᱟᱥ ᱜᱮ ᱢᱮᱱᱟᱜ ᱛᱟᱹᱟᱞᱤᱧᱟ ᱟᱨᱠᱤ ᱟᱨ ᱟᱫᱟᱨᱥ ᱫᱚ ᱵᱟᱪᱩᱜᱼᱟ ᱦᱚᱸ ᱵᱟᱝ᱾
ᱚᱻ ᱛᱟᱦᱚᱞᱮ ᱜᱚᱝᱠᱮ ᱦᱟᱸᱜ ᱠᱷᱟᱱᱼᱼ ᱟᱨ ᱪᱟᱥᱵᱟᱥ ᱠᱚᱫᱚ ᱦᱟᱸᱜ ᱠᱷᱟᱱ ᱛᱤᱱᱟᱹᱜ ᱥᱟᱺᱜᱤᱧ ᱵᱮᱱ ᱤᱫᱤ ᱠᱮᱫᱟ?
ᱜᱚᱝᱠᱮ ᱪᱮᱞᱤᱧ ᱢᱮᱛᱟ ᱵᱮᱱᱟ ᱟᱫᱚ᱾ ᱮᱸ ᱱᱤᱭᱟᱹ ᱵᱟᱨ ᱡᱟᱦᱟᱸ ᱚᱻ ᱳᱭᱮᱫᱟᱨ ᱥᱮ ᱟᱵᱚᱦᱟᱣᱟ ᱥᱮ ᱦᱚᱭᱞᱚᱝᱠᱚ ᱫᱚᱼᱼ ᱫᱚᱦᱚᱣ ᱟᱠᱟᱫᱟᱭ ᱥᱮ᱾ ᱟᱹᱰᱤ ᱮᱸ ᱪᱟᱥᱤ ᱥᱮ ᱪᱟᱥ ᱡᱟᱦᱟᱸᱭ ᱠᱚ ᱪᱟᱥᱟ ᱵᱟᱝᱼᱼ ᱩᱱᱠᱩ ᱞᱟᱹᱜᱤᱫ ᱫᱚ ᱟᱹᱰᱤ ᱮᱴᱠᱮᱴᱚᱬᱮ ᱢᱤᱫᱴᱟᱝ ᱥᱤᱨᱡᱟᱹᱣ ᱟᱠᱟᱱᱟ ᱵᱩᱡ ᱫᱟᱵᱤᱱ ᱛᱚ᱾
ᱦᱚᱸ ᱡᱟᱦᱟᱸ ᱫᱚᱵᱤᱱ ᱞᱟᱹᱭ ᱠᱮᱫ ᱫᱚ ᱫᱟᱜᱼᱼ ᱫᱚ ᱦᱟᱸᱜ ᱠᱷᱟᱱ ᱫᱟᱜ ᱡᱟᱹᱲᱤ ᱠᱚᱫᱚ ᱵᱟᱝ ᱦᱩᱭᱩᱜ ᱠᱟᱱᱟ ᱥᱮ ᱚᱱᱠᱟ ᱫᱚ᱾
ᱫᱟᱜ ᱡᱟᱹᱲᱤ ᱠᱚᱫᱚ ᱜᱚᱝᱠᱮ ᱫᱟᱜ ᱡᱟᱹᱲᱤ ᱠᱚᱫᱚ ᱦᱩᱭᱩᱜ ᱠᱟᱱ ᱜᱮᱭᱟ ᱮᱵᱟᱨᱼᱼ ᱟᱹᱰᱤ ᱡᱟᱹᱥᱛᱤ ᱦᱩᱭᱩᱜ ᱠᱟᱱᱟ ᱵᱩᱡᱽ ᱫᱟ ᱵᱤᱱ ᱛᱚ᱾
ᱟᱯᱮ ᱥᱮᱫ ᱫᱚ ᱜᱚᱝᱠᱮ ᱡᱟᱹᱥᱛᱤ ᱦᱩᱭᱩᱜ ᱠᱟᱱᱟ?
ᱦᱮᱸ ᱜᱚᱝᱠᱮ ᱟᱞᱮ ᱥᱮᱫ ᱫᱚ ᱢᱟ ᱡᱟᱹᱥᱛᱤ ᱜᱮ ᱦᱩᱭᱩᱜ ᱠᱟᱱ ᱫᱚ᱾
ᱚ ᱟᱞᱮ ᱥᱮᱫ ᱫᱚ ᱦᱟᱸᱜ ᱠᱷᱟᱱ ᱜᱚᱝᱠᱮ ᱫᱟᱜ ᱡᱟᱹᱲᱤ ᱜᱮ ᱵᱟᱝ ᱦᱩᱭᱩᱜ ᱠᱟᱱ ᱫᱚ᱾
ᱫᱟᱜ ᱡᱟᱹᱲᱤ ᱮᱸ ᱡᱩᱫᱤ ᱵᱤᱱ ᱪᱟᱥ ᱵᱟᱫᱟᱭᱢᱟ ᱦᱚᱭᱥᱮ ᱫᱟᱜ ᱡᱟᱹᱲᱤ ᱡᱩᱫᱤ ᱵᱟᱝ ᱦᱩᱭᱩᱜ ᱢᱟ ᱵᱟᱝᱼᱼ ᱛᱚᱵᱩᱼᱳ ᱢᱮᱫᱴᱟᱝ ᱪᱟᱥ ᱫᱚ ᱜᱟᱱᱚᱜᱼᱟ ᱥᱮ᱾ ᱮᱵᱟᱨᱼᱼ ᱫᱟᱜ ᱡᱟᱹᱲᱤ ᱡᱩᱫᱤ ᱡᱟᱹᱥᱛᱤ ᱦᱩᱭᱩᱜᱭ ᱢᱟ ᱵᱟᱝ ᱚᱸᱰᱮ ᱫᱚ ᱪᱟᱥ ᱫᱚ ᱢᱮᱫᱴᱟᱝ ᱮᱴᱠᱮᱴᱬᱮ ᱞᱮᱠᱟ ᱢᱮᱫᱴᱟᱝᱼᱼ ᱵᱮᱯᱟᱨ ᱠᱟᱱᱟ ᱵᱩᱡ ᱫᱟᱵᱤᱱ ᱛᱚ᱾
ᱦᱩᱸ ᱜᱚᱝᱠᱮ ᱪᱮᱫ ᱫᱚᱧ ᱞᱟᱹᱭᱟ ᱱᱚᱣᱟ ᱫᱚᱼᱼ ᱚᱠᱟ ᱞᱮᱠᱟ ᱠᱟᱛᱮᱫ ᱦᱩᱭᱩᱜ ᱠᱟᱱᱟ ᱱᱚᱣᱟ ᱡᱤᱱᱤᱥ ᱴᱟᱜ ᱫᱚ ᱱᱚᱝᱠᱟ ᱚᱠᱟᱥᱮᱫ ᱫᱚ ᱫᱟᱜᱼᱼ ᱡᱟᱹᱥᱛᱤ ᱫᱟᱜ ᱫᱟᱭ ᱚᱠᱟ ᱥᱮᱫ ᱫᱚ ᱠᱚᱢᱮ ᱫᱟᱜ ᱮᱫᱟᱭ ᱟᱵᱤ ᱪᱮᱫ ᱢᱚᱱᱮ ᱢᱮᱱᱟᱜᱼᱟ᱾
ᱟᱫᱚ ᱚᱸ ᱱᱚᱣᱟ ᱫᱚ ᱜᱚᱝᱠᱮ ᱟᱹᱞᱤᱧ ᱞᱤᱧ ᱢᱚᱱᱮᱭᱟ ᱱᱚᱣᱟ ᱫᱚᱼᱼ ᱟᱵᱚᱣᱟᱜ ᱥᱟᱱᱟᱢᱟᱜ ᱠᱚᱜᱮᱼᱼ ᱱᱚᱣᱟ ᱫᱚ ᱠᱳᱭ ᱠᱟᱱᱟ ᱢᱤᱫᱴᱟᱝ ᱵᱩᱡ ᱫᱟᱵᱤᱱ ᱛᱚ
ᱦᱮᱸ
ᱡᱮᱢᱚᱱᱠᱤ ᱟᱵᱚ ᱜᱮᱼᱼ ᱮᱸᱻ ᱦᱚᱭᱞᱚᱝ ᱠᱚᱵᱚᱱ ᱟᱵᱚ ᱜᱮᱵᱚᱱ ᱫᱩᱥᱟᱹᱣᱫᱟ ᱟᱨᱠᱤ ᱚᱱᱟ ᱛᱮᱜᱮᱼᱼ ᱮ ᱢᱤᱫ ᱫᱷᱟᱨᱮ ᱫᱟᱜ ᱫᱟᱭ ᱢᱤᱫ ᱫᱷᱟᱨᱮ ᱫᱚ ᱦᱚᱭᱛᱚ ᱵᱟᱝ ᱮ ᱫᱟᱜ ᱮᱫᱟ ᱵᱩᱡ᱾
ᱦᱮᱸ ᱮᱠᱚᱫᱚᱢ ᱮᱠᱚᱫᱚᱢ ᱟᱫᱚ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱾ ᱟᱵᱚ ᱵᱚᱱ ᱧᱮᱞ ᱫᱟᱲᱮᱜ ᱠᱟᱱᱟ ᱱᱚᱣᱟ ᱫᱟᱨᱮ ᱠᱚᱵᱚᱱ ᱢᱟᱜ ᱜᱤᱰᱤ ᱠᱟᱜ ᱠᱟᱱᱟ ᱟᱨᱦᱚᱸ ᱥᱟᱶᱛᱮᱼᱼ ᱟᱼᱫᱷᱤᱨᱤ ᱠᱚᱵᱚᱱ ᱩᱴᱠᱟᱹᱣ ᱠᱟᱛᱮᱜ ᱵᱚᱱ ᱨᱟᱹᱯᱩᱫ ᱜᱤᱰᱤ ᱠᱟᱜ ᱠᱟᱱᱟ ᱡᱟᱦᱟᱸ ᱫᱚ ᱟᱭᱢᱟ ᱜᱟᱱ ᱦᱩᱭ ᱠᱚᱜᱼᱟ᱾ ᱦᱮᱸ ᱛᱟᱦᱟᱨᱮ ᱠᱚᱢ ᱦᱮᱸ ᱚᱱᱮ ᱚᱱᱟ ᱠᱷᱟᱹᱛᱤᱨ ᱱᱚᱣᱟ ᱠᱚᱫᱚ ᱧᱮᱞᱚᱜ ᱠᱟᱱᱟ ᱟᱨ ᱥᱟᱶᱛᱮ ᱡᱟᱦᱟᱸ ᱫᱚᱼᱼ ᱫᱟᱨᱮ ᱵᱚᱱ ᱢᱟᱜ ᱜᱤᱰᱤ ᱠᱟᱜ ᱠᱟᱱᱟ ᱫᱟᱨᱮ ᱢᱟᱜ ᱠᱟᱛᱮᱜ ᱟᱵᱚᱣᱟᱜ ᱪᱮᱫ ᱪᱮᱫ ᱠᱷᱩᱚᱛᱤ ᱦᱩᱭᱩᱜ ᱠᱟᱱᱟ ᱞᱟᱹᱭ ᱪ
ᱮᱸ ᱜᱚᱝᱠᱮ ᱫᱟᱨᱮ ᱢᱟᱜ ᱠᱟᱛᱮ ᱟᱵᱚᱣᱟᱜ ᱵᱟᱹᱲᱛᱤ ᱠᱟᱭᱛᱮᱜᱮ ᱠᱷᱚᱛᱤ ᱫᱚ ᱛᱟᱨᱢᱟᱱᱮ ᱦᱩᱭ ᱫᱚ ᱦᱩᱭᱩᱜ ᱠᱟᱱᱟ ᱡᱮᱢᱚᱱ ᱠᱤ ᱟᱵᱚ ᱟᱸ ᱡᱟᱦᱟᱸ ᱟᱵᱚᱣᱟᱜ ᱫᱟᱨᱮ ᱠᱷᱚᱱ ᱡᱟᱦᱟᱸ ᱯᱷᱚᱞ ᱢᱟᱠᱚᱲ ᱥᱮ ᱠᱟᱴ ᱠᱚᱫᱚ ᱵᱚᱱ ᱧᱟᱢᱟ ᱥᱮ ᱚᱱᱟᱠᱚ ᱟᱵᱚ ᱮᱛᱟᱨ ᱫᱚ ᱮ ᱢᱮᱱᱞᱮᱱ ᱠᱷᱟᱱ ᱫᱚ ᱱᱟᱢᱟᱞ ᱫᱤᱥᱚᱢ ᱥᱮᱫ ᱫᱚ ᱠᱚᱢ ᱜᱮ ᱢᱮᱱᱟᱜᱼᱟ ᱟᱨ ᱠᱤ ᱛᱟᱨᱯᱚᱨ ᱟᱵᱚ ᱡᱟᱦᱟᱸ ᱥᱟᱦᱮᱸᱫ ᱵᱚᱱ ᱦᱟᱛᱟᱣ ᱮᱫᱟ ᱥᱮ ᱡᱟᱦᱟᱸ ᱠᱷᱟᱭ ᱛᱮ ᱟᱵᱚ ᱵᱟᱧᱪᱟᱣ ᱢᱮᱱᱟᱜ ᱵᱚᱱᱟ ᱚᱱᱟ ᱢᱟᱛᱚ ᱟᱹᱰᱤ ᱮᱴᱠᱮᱴᱚᱲᱮᱸ ᱨᱮᱜᱮ ᱢᱮᱱᱟᱜ ᱵᱚᱱᱟ ᱛᱟᱨᱢᱟᱱᱮ ᱦᱚᱭ ᱫᱩᱥᱩ ᱦᱩᱭᱩᱜ ᱠᱟᱱᱟ ᱛᱟᱨᱯᱚᱨ ᱟᱵᱚ ᱦᱚᱭᱞᱚᱝ ᱦᱚᱸ ᱵᱟᱹᱲᱤᱡᱚᱜ ᱠᱟᱱᱟ ᱚᱠᱟ ᱚᱠᱟ ᱡᱟᱦᱟᱸ ᱫᱤᱱᱨᱮ ᱫᱟᱜ ᱫᱚᱨᱠᱟᱨ ᱚᱱᱟ ᱫᱤᱱ ᱫᱚ ᱵᱟᱝ ᱮ ᱫᱟᱜ ᱮᱫᱟ ᱟᱨᱠᱤ ᱚᱱᱟ ᱫᱤᱱ ᱫᱚ ᱥᱤᱛᱩᱝ ᱮᱫᱟ ᱵᱩᱡ ᱫᱟᱵᱤᱱ ᱛᱚ ᱟ ᱛᱟᱨᱯᱚᱨ ᱟᱰᱤ ᱨᱚᱠᱚᱢ ᱮᱰ ᱮᱴᱠᱮᱴᱚᱬᱮ ᱫᱚ ᱢᱮᱱᱟᱜ ᱜᱮᱭᱟ ᱱᱚᱣᱟ ᱫᱚ ᱫᱟᱨᱮ ᱱᱟᱹᱲᱤ ᱢᱟᱜ ᱠᱷᱟᱹᱛᱤᱨ ᱜᱮ ᱛᱟᱨᱯᱚᱨᱮ ᱦᱟᱥᱟ ᱱᱚᱥᱴᱚᱜ ᱠᱟᱱᱟ ᱵᱩᱡᱽ ᱫᱟᱵᱤᱱ
ᱦᱮᱸ ᱟᱹᱰᱤ ᱱᱟᱯᱟᱭ ᱠᱟᱛᱷᱟ ᱵᱮᱤᱱ ᱞᱟᱹᱭ ᱠᱮᱫᱟ ᱟᱨᱻ ᱟᱵᱚ ᱥᱩᱢᱩᱝ ᱫᱚ ᱵᱟᱝ ᱥᱟᱶᱛᱮ ᱟᱨᱠᱷᱟᱱ ᱵᱤᱨ ᱠᱚᱨᱮᱱ ᱡᱤᱭᱟᱹᱞᱤ ᱡᱤᱵ ᱡᱤᱭᱟᱹᱞᱤ ᱠᱚ ᱢᱮᱱᱟᱜ ᱠᱚ ᱩᱱᱠᱩ ᱠᱚᱣᱟᱜ ᱦᱚᱸ ᱟᱭᱢᱟ ᱟᱭᱢᱟᱜᱮ ᱟᱵᱚ ᱩᱱᱠᱩ ᱠᱚᱣᱟᱜ ᱦᱚᱸ ᱮᱡ ᱡᱤᱭᱚᱱ ᱫᱚ ᱟᱢᱮᱢ ᱵᱟᱹᱲᱤᱡ ᱤᱫᱤ ᱮᱫᱟ ᱪᱮᱫ ᱵᱤᱱ ᱞᱟᱹᱭᱼᱟ ᱚᱱᱟ ᱟᱹᱵᱤᱱ
ᱦᱮᱸ ᱜᱚᱝᱠᱮ ᱚᱱᱟ ᱟᱵᱚ ᱥᱮ ᱟᱵᱚ ᱥᱩᱢᱩᱝ ᱦᱚᱸ ᱵᱟᱵᱮᱱ ᱞᱟᱹᱭ ᱫᱟᱲᱮᱭᱟᱜᱼᱟ ᱡᱤᱵ ᱡᱤᱭᱟᱹᱞᱤ ᱩᱱᱠᱩ ᱛᱚ ᱵᱤᱭᱮ ᱛᱮᱠᱚ ᱛᱟᱦᱮᱱᱟ ᱵᱟᱝ ᱮᱵᱟᱨ ᱩᱱᱠᱩ ᱯᱦᱟᱣ
ᱦᱮᱸ ᱩᱱᱠᱩᱣᱟᱜ ᱫᱚ ᱚᱱᱟ ᱫᱚ ᱦᱟᱸᱜ ᱠᱷᱟᱱ ᱛᱟᱦᱮᱱ ᱴᱷᱟᱶ ᱥᱮ ᱚᱲᱟᱜ ᱠᱟᱱ ᱛᱟᱠᱚᱣᱟ ᱦᱳᱭᱥᱮ
ᱦᱳᱭ ᱦᱳᱭ ᱚᱱᱠᱟ ᱚᱱᱠᱟ ᱚᱲᱟᱜ ᱦᱚᱢ ᱧᱟᱢᱟ
ᱤᱱᱟᱜ ᱜᱮ ᱡᱩᱫᱤ ᱟᱵᱚ ᱵᱚᱱ ᱤᱭᱟᱹᱭ ᱛᱟᱠᱚᱣᱟ ᱛᱟᱦᱚᱞᱮ ᱞᱚ ᱜᱤᱰᱤ ᱠᱟᱜ ᱛᱟᱠᱚᱶᱟ ᱥᱮ ᱦᱟᱜ ᱠᱷᱟᱱ ᱵᱚᱱ ᱢᱟᱜ ᱜᱤᱰᱤ ᱠᱟᱜ ᱛᱟᱠᱚᱶᱟ ᱚᱱᱟ ᱫᱚ ᱛᱟᱦᱞᱮ ᱩᱱᱠᱩ ᱫᱚ ᱚᱠᱟ ᱨᱮᱠᱚ ᱛᱟᱦᱮᱱᱟ ᱟᱹᱵᱤᱱ
ᱦᱚᱭᱛᱚ ᱜᱚᱢᱠᱮ ᱦᱚᱭᱛᱚ ᱜᱚᱢᱠᱮ ᱱᱚᱣᱟ ᱠᱟᱛᱷᱟ ᱠᱟᱱ ᱜᱮᱭᱟ
ᱦᱮᱸ ᱟᱨᱦᱚᱸ ᱱᱟᱦᱟᱜ ᱠᱷᱟᱱ ᱜᱚᱝᱠᱮ ᱦᱟᱹᱛᱤ ᱠᱚᱫᱚ ᱠᱚ ᱪᱟᱞᱟᱣ ᱵᱟᱲᱟᱜ ᱜᱮᱭᱟ ᱥᱮ ᱵᱟᱝ ᱟᱯᱮ ᱥᱮᱫ ᱫᱚ?
ᱦᱮᱸ ᱜᱚᱝᱠᱮ ᱟᱫᱚ ᱦᱟᱹᱛᱤ ᱠᱚᱫᱚ ᱠᱚ ᱦᱤᱡᱩᱜ ᱵᱟᱲᱟᱜ ᱠᱟᱱ ᱜᱮᱭᱟ ᱮᱵᱟᱨ ᱡᱮᱢᱚᱱ ᱵᱤᱨ ᱫᱤᱥᱚᱢ ᱠᱚᱨᱮ ᱫᱚ ᱦᱟᱹᱛᱤ ᱠᱚᱫᱚ ᱟᱹᱰᱤ ᱡᱟᱹᱥᱛᱤ ᱠᱟᱛᱮ ᱠᱚ ᱧᱮᱞ ᱧᱟᱢᱚᱜᱼ ᱟ ᱡᱮ ᱮᱵᱟᱨ ᱟᱞᱮ ᱴᱷᱮᱱ ᱫᱚ ᱩᱱᱟᱹᱜ ᱩᱱᱟᱹᱜ ᱡᱟᱥᱛᱤ ᱫᱚ ᱵᱟᱠᱚ ᱧᱮᱞ ᱧᱟᱢᱟ ᱵᱩᱡ ᱫᱟ ᱵᱤᱱ
ᱚ ᱛᱟᱦᱚᱞᱮ ᱜᱚᱝᱠᱮᱭ ᱦᱚᱜᱚᱭ ᱡᱮ ᱴᱤᱠ ᱠᱚ ᱪᱟᱞᱟᱜ ᱠᱟᱱᱟ ᱪᱮᱫ ᱞᱟᱹᱜᱤᱫ ᱟᱵᱚᱣᱟᱜ ᱚᱲᱟᱜ ᱥᱮ ᱫᱤᱥᱚᱢ ᱥᱮᱫ ᱠᱚ ᱪᱟᱞᱟᱜ ᱠᱟᱱᱟ ᱟᱹᱵᱤᱞᱟᱠᱥ ᱚᱱᱟ ᱤᱫᱤ ᱠᱟᱛᱮᱫ ᱵᱮᱰ ᱫᱚ ᱪᱮᱫ ᱞᱟᱹᱜᱤᱫ ᱠᱚ ᱪᱟᱞᱟᱜ ᱠᱟᱱᱟ?
ᱟᱫᱚ ᱜᱚᱝᱠᱮ ᱱᱚᱣᱟ ᱫᱚᱵᱤᱱ ᱞᱟᱹᱭ ᱟᱠᱟᱫᱟ ᱱᱚᱜᱚᱭ ᱡᱮ ᱟᱵᱚ ᱦᱚᱨ ᱦᱚᱯᱚᱱ ᱠᱚᱫᱚ ᱵᱤᱨ ᱠᱚ ᱥ ᱥᱮ, ᱫᱟᱨᱮ ᱱᱟᱹᱲᱤ ᱠᱚᱵᱚᱱ ᱢᱟᱜ ᱜᱤᱰᱤ ᱮᱫᱟ ᱵᱟᱝ? ᱮᱹᱵᱟᱨ ᱮᱸ ᱦᱟᱹᱛᱤ ᱢᱟᱛᱚ ᱮᱸ, ᱵᱤᱥᱤᱨ ᱵᱷᱟᱜ ᱵᱤᱨ ᱠᱚᱨᱮ ᱠᱚ ᱛᱮᱦᱮᱱᱟ ᱥᱮ ᱾ ᱮᱵᱟᱨ ᱚᱸᱰᱮ ᱡᱩᱫᱤ ᱟᱵᱤᱱ ᱵᱤᱱ ᱢᱟᱜ ᱯᱷᱟᱨᱪᱟᱭ ᱢᱟ ᱩᱱᱠᱩ ᱫᱚ ᱟᱫᱚ ᱛᱟᱦᱮᱱ ᱡᱟᱭᱜᱟ ᱛᱚ ᱵᱟᱹᱪᱩᱜ ᱛᱟᱠᱚᱣᱟ ᱵᱟ ᱮᱵᱟᱨ ᱛᱚ ᱱᱩᱝ ᱠᱩ ᱟᱛᱩ ᱠᱚᱨᱮ ᱠᱚ ᱵᱚᱞᱚᱱᱟ ᱵᱩᱡᱽ-ᱫᱟ ᱵᱤᱱ ᱛᱚ᱾
ᱦᱮᱸ, ᱩᱱᱠᱩᱣᱟᱜ ᱦᱚᱸ ᱞᱟᱡ ᱟᱨ ᱨᱮᱸᱜᱮᱡ ᱫᱚ ᱢᱮᱱᱟᱜᱼᱟ ᱚᱱᱟ ᱠᱷᱟᱹᱛᱤᱨ ᱛᱮ ᱦᱟᱸᱜ ᱠᱷᱟᱱ ᱯᱚᱸᱠ-ᱥ ᱟᱫᱚ ᱚᱱᱛᱮ ᱨᱮ ᱡᱚᱢ ᱵᱟᱠᱚ ᱧᱟᱢ ᱞᱮᱠᱷᱟᱱ ᱟᱛᱚ ᱥᱮᱫ ᱠᱚ
ᱦᱳᱭ ᱛ ᱜᱚᱢᱠᱮ ᱦᱳᱭ ᱛᱟᱵᱚᱱ ᱯᱮ ᱾
ᱦᱮᱸ, ᱟᱨ ᱛᱟᱦᱞᱮ ᱟᱨᱦᱚᱸᱵᱷᱟᱜᱮ ᱟᱭᱢᱟ ᱜᱟᱱ ᱚᱱᱮ ᱮᱸ, ᱵᱤᱨ ᱵᱩᱨᱩ ᱫᱟᱨᱮᱱᱟᱹᱲᱤ ᱠᱚ ᱵᱚᱱ ᱢᱟᱜ ᱜᱤᱰᱤᱠᱟᱜ ᱠᱟ ᱟᱭᱢᱟ ᱜᱟᱱ ᱡᱤᱭᱟᱹᱞᱤ ᱠᱚ ᱜᱮ ᱦᱟᱜ ᱵᱚᱱ ᱟᱫ ᱠᱮᱫ ᱠᱚᱶᱟ ᱦᱳᱭ ᱥᱮ
ᱦᱳᱭ ᱦᱳᱭ ᱦᱳᱭ
ᱟᱨ ᱜᱚᱝᱠᱮ ᱛᱟᱦᱚᱞᱮ ᱪᱮᱫ ᱪᱤᱞᱤ ᱪᱤᱞᱤ ᱡᱤᱭᱟᱹᱞᱤ ᱠᱚ ᱟᱫᱚᱜ ᱠᱟᱱᱟ ᱮᱱᱠᱷᱟᱱ ᱟᱵᱤᱱ ᱚᱱᱟ ᱠᱚᱵᱤᱱ ᱞᱟᱹᱭ ᱫᱟᱲᱮᱭᱟᱜᱼᱟ
ᱦᱮᱸ ᱜᱚᱝᱠᱮ ᱚᱱᱟ ᱠᱚ ᱛᱚ ᱦᱟᱞᱠᱟ ᱦᱟᱞᱠᱟ ᱵᱟᱰᱟᱭ ᱦᱮᱱᱟᱜ-ᱟ᱾ ᱡᱮᱢᱚᱱᱠᱤ ᱟᱵᱚ ᱞᱟᱦᱟᱛᱮ ᱡᱮᱢᱚᱱ ᱟᱵᱚ ᱡᱟᱦᱟᱸ ᱯᱟᱹᱦᱤᱞ ᱡᱟᱦᱟᱸ ᱟᱵᱚ ᱛᱟᱦᱮᱸ ᱠᱟᱱᱟ ᱡᱟᱦᱟᱸ ᱟᱵᱚᱣᱟᱜ ᱱᱚᱣᱟ ᱫᱷᱟᱹᱨᱛᱤ ᱯᱩᱨᱤ ᱮᱠᱟᱞ ᱛᱮ ᱢᱟᱱᱮ ᱵᱤᱨ ᱛᱮ ᱢᱟᱱᱮ ᱯᱮᱨᱮᱡ ᱛᱟᱦᱮᱸ ᱠᱟᱱᱟ᱾ ᱛᱚᱠᱷᱚᱱ ᱫᱚ, ᱟᱹᱰᱤ ᱟᱭᱢᱟ ᱞᱮᱠᱟᱱ ᱡᱤᱣᱟᱹᱞᱤ ᱦᱚᱸᱠᱚ ᱛᱟᱦᱮᱸ ᱠᱟᱱᱟ᱾ ᱪᱮᱬᱮ ᱪᱩᱯᱲᱤ ᱡᱤᱭᱟᱹᱞᱤ ᱦᱚᱸᱠᱚ ᱛᱟᱦᱮᱸ ᱠᱟᱱᱟ ᱟᱹᱰᱤ ᱨᱚᱠᱚᱢ ᱠᱚ ᱧᱮᱞ ᱧᱟᱢᱚᱜ ᱠᱟᱱ ᱛᱟᱦᱮᱸ ᱵᱩᱡᱽ-ᱫᱟ ᱵᱤᱱ ᱛᱚ ᱾ ᱚᱱᱟ ᱢᱩᱫᱽᱨᱮ ᱱᱮᱛᱟᱨ-ᱨᱟ, ᱛᱟᱹᱨᱩᱵ ᱡᱟᱦᱟᱸ ᱢᱮᱛᱟ ᱠᱚᱣᱟ ᱠᱚ ᱡᱟᱦᱟᱸ ᱵᱤᱨ ᱠᱚᱨᱮ ᱨᱮᱱ ᱟᱸ ᱛᱟᱨᱩᱵ ᱜᱚᱝᱠᱮ ᱩᱸ- ᱦᱮᱸ ᱛᱟᱹᱨᱩᱵ ᱡᱟᱦᱟᱸ ᱵᱷᱟᱵ ᱛᱟᱦᱮᱸ ᱠᱟᱱᱟ ᱡᱟᱹᱥᱛᱤ ᱠᱟᱭᱛᱮ ᱞᱟᱦᱟᱛᱮᱠᱚ ᱛᱟᱦᱮᱸ ᱠᱟᱱᱟ ᱥᱮ ᱱᱮᱛᱟᱨ ᱢᱟ ᱮᱠᱟᱞ ᱜᱮ ᱵᱟᱝ ᱞᱮᱠᱟ ᱜᱮᱵᱤᱱ ᱞᱟᱹᱭ ᱫᱟᱲᱮᱭᱟᱜ-ᱟ ᱵᱩᱡᱽ- ᱫᱟ ᱵᱤᱱ ᱛᱚ᱾
ᱦᱮᱸ ᱟᱹᱰᱤ ᱡᱟᱹᱥᱛᱤ ᱠᱟᱭᱛᱮ ᱵᱟᱹᱱᱩᱜ ᱠᱚ ᱜᱮᱭᱟ ᱟᱨᱦᱚᱸ ᱦᱟᱸᱜ ᱠᱷᱟᱱ ᱧᱮᱞ ᱫᱟᱞᱤᱧ ᱯᱚᱥᱴᱟᱨ ᱠᱚ
ᱦᱳᱭ ᱦᱳᱭ ᱚᱱᱠᱟ ᱦᱳᱭ ᱦᱳᱭ ᱜᱚᱢᱠᱮ᱾ ᱩᱱᱠᱩ ᱢᱟᱛᱚ ᱮᱠᱟᱞ ᱜᱮ ᱱᱮᱛᱟᱨ ᱫᱚ ᱠᱷᱩᱵ ᱡᱟᱹᱥᱛᱤ ᱠᱚᱢ ᱠᱷᱚᱱ ᱦᱚᱸ ᱠᱚᱢ ᱠᱚ ᱧᱮᱞ ᱧᱟᱢᱚᱜ-ᱟ ᱵᱩᱡ ᱫᱟᱵᱤᱱ᱾
ᱦᱮᱸ᱾ ᱟᱨᱦᱚᱸ ᱜᱚᱝᱠᱮ ᱵᱤᱱ ᱧᱮᱞ ᱫᱟᱲᱮᱭᱟᱜ-ᱟ ᱩᱱᱠᱩ ᱩᱱᱠᱩ ᱪᱤᱞ ᱪᱮᱬᱮ ᱵᱮᱱ ᱧᱮᱞ ᱟᱠᱟᱫ ᱠᱚᱣᱟ?
ᱪᱮᱞᱮ ᱜᱚᱢᱠᱮ?
ᱜᱤᱫᱤ᱾
ᱦᱮᱸ ᱜᱚᱝᱠᱮ ᱦᱮᱸ ᱜᱚᱝᱠᱮ ᱦᱮᱸ ᱧᱮᱞ ᱧᱮᱞ ᱧᱮᱞ ᱦᱩᱭ ᱟᱠᱟᱱᱟ᱾
ᱦᱳᱭ ᱡᱟᱦᱟᱸ ᱫᱚ ᱩᱱᱠᱩ ᱡᱤᱞ ᱠᱚᱠᱚ ᱡᱚᱢᱟ ᱩᱱᱠᱩ ᱢᱟᱱᱮ ᱡᱤᱞ ᱠᱚᱠᱚ ᱡᱚᱢᱟ᱾ ᱟᱹᱵᱤᱱ ᱛᱟᱦᱚᱞᱮ ᱜᱤᱫᱤ ᱫᱚ ᱦᱟᱸᱜ ᱠᱷᱟᱱ ᱵᱤᱱ ᱧᱮᱞ ᱟᱠᱟᱫ ᱠᱚ ᱠᱷᱟᱱ ᱫᱚ᱾ ᱱᱮᱛᱟᱨ ᱫᱚ ᱦᱟᱸᱜ ᱠᱷᱟᱱ ᱩᱱᱟᱹᱜ ᱫᱚ ᱵᱟᱠᱚ ᱧᱮᱞᱚᱜᱚᱜ ᱠᱟᱱᱟ ᱦᱳᱭᱥᱮ?
ᱦᱳᱭ ᱦᱳᱭ ᱦᱳᱭ
ᱱᱮᱛᱟᱨ ᱫᱚ ᱚᱠᱟ ᱨᱮᱠᱚ ᱧᱮᱞᱚᱜ-ᱜ ᱠᱟᱱᱟ ᱟᱵᱚ ᱦᱚᱵᱚᱱ ᱧᱮᱞ ᱫᱟᱲᱮᱭᱟᱜ-ᱟ ᱡᱟᱦᱟᱸ ᱫᱚ ᱪᱤᱲᱤᱭᱟ ᱠᱷᱟᱱᱟ᱾ ᱠᱚ ᱛᱮᱭᱟᱨ ᱟᱠᱟᱫᱟ ᱚᱸᱰᱮ ᱠᱚ ᱫᱚᱦᱚᱭᱮᱫ ᱠᱚᱣᱟ᱾ ᱟᱨ ᱚᱱᱟ ᱵᱟᱦᱨᱮ ᱠᱚᱨᱮ ᱵᱤᱱ ᱧᱮᱞ ᱵᱟᱲᱟ ᱟᱠᱟᱫ ᱠᱚᱣᱟ ᱡᱟᱦᱟᱸᱭ ᱱᱚᱣᱟ ᱱᱚᱣᱟ ᱵᱟᱦᱨᱮ ᱠᱚᱨᱮ ᱠᱚ ᱛᱟᱦᱮᱸᱱᱟ ᱚᱱᱠᱟ ᱜᱤᱫᱤ ᱠᱚ᱾
ᱚᱱᱠᱟ ᱜᱚᱝᱠᱮ ᱧᱮᱞ ᱫᱚ ᱛᱟᱨᱢᱟᱱᱮ ᱵᱟᱝ ᱧᱮᱞ ᱦᱩᱭ ᱟᱠᱟᱱᱟ ᱮᱵᱟᱨ ᱡᱩᱫᱤ ᱫᱤᱥᱚᱢ ᱥᱮᱫ ᱡᱩᱫᱤ ᱵᱤᱱ ᱪᱟᱞᱟᱜ ᱢᱟ ᱛᱟᱨ ᱢᱟᱱᱮ ᱡᱮᱢᱚᱱ ᱡᱷᱟᱲᱠᱷᱚᱸᱰ ᱥᱮ ᱵᱤᱨᱵᱷᱩᱢ ᱚᱱᱛᱮ ᱥᱮ ᱵᱩᱡ ᱫᱟᱵᱤᱱ ᱛᱚ ᱚᱱᱛᱮ ᱫᱚ ᱠᱟᱹᱴᱤᱡ ᱛᱚ ᱧᱮᱞ ᱧᱟᱢᱚᱜ-ᱟ ᱢᱤᱫᱴᱟᱝ ᱵᱟᱭᱨᱟ ᱠᱷᱟᱱ ᱫᱚ ᱵᱩᱡ ᱫᱟᱵᱤᱱ᱾
ᱦᱮᱸ ᱦᱮᱸ ᱢᱟᱱᱮ ᱧᱮᱞ ᱧᱮᱞ ᱛᱮᱵᱚᱱ ᱟᱫᱚ ᱠᱷᱟᱱ ᱩᱱᱠᱩ ᱠᱚ ᱟᱫ ᱪᱟᱵᱟᱜ ᱠᱟᱱᱟ ᱦᱳᱭᱛᱚ?
ᱦᱳᱭ ᱦᱳᱭ ᱜᱚᱢᱠᱮ᱾
ᱩᱱᱠᱩ ᱫᱚ ᱨᱟᱱ ᱨᱮᱭᱟᱜ ᱚᱡᱮ ᱫᱚ ᱦᱩᱭᱩᱜ ᱠᱟᱱᱟ ᱜᱚᱢᱠᱮ ᱩᱱᱠᱩ ᱫᱚ ᱡᱟᱦᱟᱸ ᱫᱚ ᱢᱤᱫ ᱴᱟᱝ ᱨᱮᱠᱚ ᱜᱩᱡᱩᱜ ᱠᱟᱱᱟ ᱩᱱᱠᱩ ᱠᱚᱣᱟᱜ ᱫᱚ ᱜᱚᱡ ᱡᱤᱱᱤᱥ ᱨᱮᱭᱟᱜ ᱫᱚ ᱡᱤᱞ ᱫᱚᱠᱚ ᱡᱚᱢ ᱜᱮᱭᱟ ᱥᱮ ᱵᱟᱝᱠᱩ ᱫᱚ
ᱦᱳᱭ ᱛᱚ ᱜᱚᱝᱠᱮ
ᱟᱫᱚ ᱦᱟᱸᱜ ᱠᱷᱟᱱ ᱱᱩᱠᱩ ᱡᱟᱦᱟᱸᱭ ᱰᱟᱝᱨᱤ ᱨᱟᱱ ᱵᱚᱱ ᱮᱢᱟ ᱠᱚ ᱛᱟᱦᱮᱸᱫ ᱩᱱᱠᱩ ᱰᱟᱝᱨᱤ ᱠᱚ ᱠᱚ ᱨᱩᱣᱟᱹᱜ ᱜᱮᱭᱟ ᱥᱮ
ᱦᱳᱭ ᱦᱳᱭ
ᱟᱫᱚ ᱡᱟᱦᱟᱸ ᱰᱟᱝᱨᱤ ᱵᱮᱥ ᱞᱟᱹᱜᱤᱫ ᱨᱟᱱ ᱵᱚᱱ ᱮᱢᱟ ᱠᱚ ᱛᱟᱦᱮᱸᱫ ᱟᱫᱚ ᱚᱱᱟ ᱨᱟᱱ ᱫᱚ ᱩᱱᱠᱩᱣᱟᱜ ᱦᱚᱲᱢᱚ ᱨᱮ ᱛᱟᱦᱮᱱ ᱛᱟᱦᱮᱸᱜ ᱛᱚ ᱟᱫᱚ ᱚᱱᱟ ᱨᱟᱱ ᱫᱚ ᱩᱱᱠᱩ ᱫᱚ ᱜᱤᱫᱤ ᱫᱚ ᱦᱟᱸᱜ ᱠᱷᱟᱱ ᱵᱟᱝ ᱥᱟᱦᱟᱣ ᱠᱚᱣᱟ᱾
ᱟᱪᱪᱷᱟ ᱟᱱᱠᱟ ᱟᱪᱪᱷᱟ᱾
ᱟᱫᱚ ᱩᱱᱠᱩ ᱠᱚ ᱡᱚᱢ ᱞᱮᱠᱷᱟᱱ ᱚᱱᱟᱛᱮ ᱟᱫᱚ ᱠᱚ ᱜᱚᱡ ᱪᱟᱵᱟᱜ ᱠᱟᱱᱟ ᱫᱤᱱ ᱫᱤᱱ ᱯᱟᱹᱭᱠᱟᱨᱤ ᱟᱨᱦᱚᱸ ᱦᱟᱸᱜ ᱦᱳᱭ ᱟᱨ ᱟᱹᱵᱤᱱ ᱪᱮᱫ ᱵᱤᱱ ᱞᱟᱹᱭᱟ ᱟᱨ ᱪᱮᱫ ᱠᱷᱟᱹᱛᱤᱨ ᱛᱮ ᱪᱮᱬᱮ ᱠᱚ ᱱᱚᱝᱠᱟ ᱠᱚ ᱟᱫ ᱪᱟᱵᱟᱜ ᱠᱟᱱᱟ ᱥᱮ ᱜᱩᱡᱩᱜ ᱠᱟᱱᱟ ᱠᱚ
ᱦᱮᱸ ᱜᱚᱝᱠᱮ ᱪᱮᱬᱮ ᱠᱚᱫᱚ ᱟᱵᱤᱱ ᱡᱩᱫᱤ ᱵᱤᱱ ᱞᱟᱹᱭᱢᱟ ᱴᱷᱤᱠ ᱜᱮᱭᱟ ᱛᱚ ᱢᱮᱱ ᱠᱟᱨᱚᱱ ᱡᱟᱦᱟᱸ ᱟᱵᱚᱣᱟᱜ ᱪᱮᱬᱮ ᱪᱩᱯᱲᱤ ᱟᱫ ᱨᱮᱱᱟᱜ ᱚᱱᱟ ᱫᱚ ᱦᱩᱭᱩᱜ ᱠᱟᱱᱟ ᱟᱵᱚᱣᱟᱜ ᱡᱟᱦᱟᱸ ᱱᱮᱛᱟᱨ ᱰᱤᱡᱤᱴᱮᱞ ᱡᱟᱦᱟᱸ ᱡᱩᱜᱽ ᱨᱟᱠᱟᱵ ᱠᱟᱱᱟ ᱡᱚᱛᱚ ᱦᱚᱲᱟᱜ ᱛᱤ ᱨᱮᱜᱮ ᱥᱢᱟᱨᱴ ᱯᱷᱳᱱ ᱫᱚ ᱧᱮᱞ ᱧᱟᱢᱚᱜ-ᱟ ᱥᱮ ᱮᱵᱟᱨ ᱡᱟᱦᱟᱸ ᱛᱤᱱᱟᱹᱜ ᱥᱢᱟᱨᱴ ᱯᱷᱳᱱ ᱧᱮᱞᱚᱜᱼᱟ ᱚᱱᱟ ᱠᱷᱚᱱ ᱡᱟᱹᱥᱛᱤ ᱠᱟᱭᱛᱮ ᱡᱟᱦᱟᱸ ᱥᱢᱟᱨᱴ ᱯᱷᱳᱱ ᱨᱮᱱᱟᱜ ᱡᱟᱦᱟᱸ ᱴᱟᱣᱟᱨ ᱠᱚ ᱛᱟᱦᱮᱸᱱᱟ ᱥᱮ ᱚᱱᱟ ᱠᱚᱫᱚ ᱟᱹᱰᱤ ᱡᱟᱹᱥᱛᱤ ᱠᱚ ᱵᱮᱱᱟᱣᱟ ᱮᱵᱟᱨ ᱡᱟᱦᱟᱸ ᱚᱱᱟ ᱴᱟᱣᱟᱨ ᱠᱷᱚᱱ ᱡᱟᱦᱟᱸ ᱚᱱᱮ ᱡᱟᱦᱟᱸ ᱨᱮ ᱡᱟᱦᱟᱸ ᱢᱤᱫᱴᱟᱝ ᱧᱩᱛᱩᱢᱟᱱ ᱡᱟᱦᱟᱸ ᱛᱚᱨᱚᱝᱜᱚ ᱦᱤᱡᱩᱜ-ᱟ ᱥᱮ ᱚᱱᱟ ᱠᱚᱛᱮ ᱡᱮᱢᱚᱱ ᱪᱮᱬᱮ ᱠᱚ ᱠᱚ ᱵᱟᱠᱚ ᱥᱟᱦᱟᱣ ᱫᱟᱲᱮᱭᱟᱜᱼᱟ ᱩᱱᱠᱩ ᱫᱚᱠᱚ ᱜᱩᱡᱩᱜ ᱠᱟᱱᱟ ᱟᱭᱢᱟ ᱜᱟᱱ ᱜᱮ ᱵᱩᱡ ᱫᱟᱵᱤᱱ
ᱦᱮᱸ ᱜᱚᱝᱠᱮ ᱯᱟᱹᱦᱤᱞ ᱫᱚᱠᱚ ᱧᱮᱞᱚᱜ ᱛᱟᱦᱮᱸᱫ ᱱᱩᱠᱩ ᱡᱷᱮᱣᱨᱟ ᱪᱮᱬᱮ ᱦᱳᱭ ᱥᱮ
ᱟᱪᱪᱷᱟ ᱜᱟᱢᱠᱮ ᱟᱪᱪᱷᱟ ᱟᱪᱪᱷᱟ
ᱜᱷᱮᱣᱨᱟ ᱪᱮᱸᱲᱮ ᱦᱟᱸᱜ ᱠᱷᱟᱱ ᱱᱮᱛᱟᱨ ᱫᱚᱠᱚ ᱧᱮᱞᱚᱜ ᱠᱟᱱᱟ ᱥᱮ ᱵᱟᱝ ᱟᱞᱮ ᱥᱮᱫ ᱫᱚ ᱮᱠᱟᱞ ᱪᱟᱵᱟᱣ ᱟᱠᱟᱱᱟ ᱦᱟᱸᱜ ᱠᱷᱟᱱ
ᱜᱚᱝᱠᱮ ᱩᱠᱩᱨ ᱜᱚᱝᱠᱮ ᱟᱞᱮᱥᱮᱫ ᱛᱚ ᱵᱟᱠᱚ ᱧᱮᱞ ᱧᱟᱢᱚᱜ ᱠᱟᱱᱟ ᱜᱚᱝᱠᱮ
ᱦᱮᱸ ᱦᱚᱜ ᱚᱭ ᱡᱮ ᱱᱚᱝᱠᱟ ᱴᱟᱣᱟᱨ ᱠᱷᱟᱹᱛᱤᱨ ᱛᱮ ᱦᱟᱜ ᱠᱷᱟᱱ ᱠᱚ ᱜᱩᱡᱩᱜ ᱠᱟᱱᱟ ᱦᱳᱭᱥᱮ
ᱦᱳᱭ ᱦᱳᱭ
ᱟᱹᱵᱤᱱ ᱛᱟᱦᱚᱞᱮ ᱱᱩᱠᱩ ᱱᱚᱣᱟ ᱤᱫᱤ ᱠᱟᱛᱮᱜ ᱞᱟᱹᱭ ᱵᱤᱱ ᱡᱮ ᱚᱠᱟ ᱞᱮᱠᱟ ᱠᱟᱛᱮᱫ ᱫᱚᱠᱩ ᱟᱨᱦᱚᱸ ᱟ ᱡᱟᱹᱥᱛᱤ ᱱᱩᱠᱩᱣᱟᱜ ᱵᱟ, ᱰ ᱨᱮ ᱜᱟᱱᱚᱜᱼᱟ ᱠᱚ ᱱᱩᱠᱩ ᱫᱚ
ᱟᱹᱞᱤᱧ ᱫᱚᱞᱤᱧ ᱜᱚᱝᱠᱮ ᱢᱚᱱᱮᱭᱟᱞᱤᱧ ᱡᱟᱦᱟᱸ ᱱᱮᱛᱟᱨ ᱠᱚ ᱦᱚᱲ ᱠᱚᱠᱚ ᱞᱟᱹᱭ ᱵᱟᱲᱟᱭ ᱫᱚ ᱡᱮ ᱡᱟᱦᱟᱸ ᱱᱚᱣᱟ ᱫᱚ ᱟᱵᱚᱣᱟᱜ ᱰᱤᱡᱤᱴᱟᱞ ᱡᱩᱜᱽ ᱠᱟᱱᱟ ᱴᱷᱤᱠᱜᱮᱭᱟ ᱮᱵᱟᱨ ᱡᱟᱦᱟᱸ ᱚᱲᱟᱜ ᱨᱮ ᱡᱚᱢᱟᱜ ᱧᱩᱣᱟᱜ ᱵᱟᱝ ᱛᱟᱦᱮᱸᱱ ᱨᱮᱦᱚᱸ ᱚᱱᱟ ᱚᱲᱟᱜ ᱨᱮᱦᱚᱸ ᱢᱤᱫᱴᱟᱝ ᱠᱟᱛ ᱥᱢᱟᱨᱴ ᱯᱷᱳᱱ ᱫᱚ ᱢᱮᱱᱟᱜ ᱠᱟᱱ ᱜᱮᱭᱟ ᱦᱳᱭᱥᱮ ᱮᱵᱟᱨ ᱥᱢᱟᱨᱴ ᱡᱩᱫᱤ ᱥᱢᱟᱨᱴ ᱯᱷᱳᱱ ᱡᱩᱫᱤ ᱡᱟᱹᱥᱛᱤ ᱛᱟᱦᱮᱱᱟ ᱥᱮ ᱟᱵᱟᱨ ᱴᱟᱣᱟᱨ ᱠᱚᱦᱚᱸ ᱡᱟᱹᱥᱛᱤ ᱠᱚᱠᱚ ᱵᱮᱱᱟᱣᱟ ᱚᱱᱟᱜᱮ ᱡᱩᱫᱤ ᱠᱟᱹᱴᱤᱡ ᱠᱚᱢ ᱵᱟᱲᱟᱭᱢᱟ ᱴᱟᱣᱟᱨ ᱵᱮᱱᱟᱣ ᱠᱚᱜ ᱵᱩᱡ ᱫᱟᱵᱤᱱ ᱛᱚᱜ ᱟᱞᱤᱧ ᱛᱚ ᱚᱱᱟ ᱵᱟᱞᱤᱧ ᱞᱟᱹᱭ ᱮᱫᱟ ᱡᱮ ᱴᱟᱣᱟᱨ ᱯᱩᱨᱟᱹ ᱯᱩᱨᱤ ᱮᱠᱟᱞ ᱜᱮ ᱯᱩᱨ ᱵᱚᱱᱫᱚ ᱵᱮᱱᱟ ᱵᱩᱡ ᱫᱟᱵᱤᱱ ᱴᱟᱣᱟᱨ ᱵᱮᱱᱟᱣ ᱡᱤ ᱮᱠᱟᱞ ᱜᱮ ᱮᱠᱴᱩ ᱠᱷᱟᱱᱮ ᱨᱮᱦᱚᱸ ᱡᱚᱫᱤ ᱟᱹᱰᱤ ᱠᱚ ᱵᱚᱱᱫᱚᱭ ᱢᱟ ᱵᱟᱝ ᱛᱟᱦᱚᱞᱮ ᱟᱹᱰᱤ ᱨᱚᱠᱚᱢ ᱪᱮᱬᱮ ᱠᱚᱠᱚ ᱵᱟᱧᱪᱟᱣ ᱨᱩᱣᱟᱹᱲ ᱛᱟᱵᱚᱱᱟ ᱵᱩᱡ ᱫᱟᱵᱤᱱ ᱥᱮ
ᱦᱮᱸ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱛᱟᱦᱚᱞᱮ ᱦᱟᱸᱜ ᱠᱷᱟᱱ ᱜᱚᱢᱠᱮ ᱟᱞᱟᱝᱟᱜ ᱡᱟᱦᱟᱸ ᱱᱚᱣᱟ ᱥᱩᱢᱚᱭ ᱫᱚ ᱱᱚᱰᱮ ᱜᱮ ᱠᱷᱟᱱ ᱪᱟᱵᱟᱭᱮᱱ ᱛᱟᱞᱟᱝᱟ
ᱟᱪᱪᱷᱟ ᱜᱚᱝᱠᱮ ᱟᱪᱪᱷᱟ
ᱦᱮᱸ ᱢᱟ ᱛᱟᱦᱞᱮ ᱜᱚᱢᱠᱮ ᱴᱷᱤᱠ ᱜᱮᱭᱟ ᱢᱟ ᱦᱮᱸ ᱚᱱᱠᱟ ᱜᱮ ᱢᱟ ᱛᱟᱦᱚᱞᱮ ᱥᱟᱹᱜᱩᱱ ᱧᱤᱫᱟ.
ᱴᱷᱤᱠ ᱜᱮᱭᱟ ᱢᱟ ᱴᱷᱤᱠ ᱜᱮᱭᱟ
ᱦᱩᱸ